ᱦᱮᱞᱳ᱾
ᱡᱚᱸᱦᱟᱨ ᱜᱮ᱾ ᱪᱮᱫ ᱵᱤᱱ ᱪᱤᱠᱟᱹᱭ ᱫᱟ?
ᱛᱚ ᱵᱟᱝ ᱜᱮ᱾ ᱱᱤᱛᱚᱜ ᱫᱚ ᱫᱟᱠᱟᱼᱼ
ᱚᱻ ᱫᱟᱠᱟ ᱠᱚᱵᱤᱱ ᱡᱚᱢ ᱠᱮᱫᱼᱟ, ᱚ ᱟᱨ ᱫᱟᱠᱟ ᱠᱚᱵᱤᱱ ᱡᱚᱢ ᱠᱮᱫᱼᱟ?
ᱦᱳᱭ ᱟᱹᱞᱤᱧ ᱫᱚ ᱞᱤᱧ ᱡᱚᱢ ᱡᱚᱢ ᱦᱩᱭ ᱠᱟᱜᱼᱟ ᱟᱨᱼᱼ
ᱚᱸ, ᱟᱨ ᱚᱲᱟᱜ ᱠᱚᱨᱮ ᱫᱚ ᱪᱮᱫ ᱞᱮᱠᱟ ᱢᱮᱱᱟᱜ ᱠᱚᱣᱟ?
ᱱᱟᱯᱟᱭ ᱵᱟᱹᱲᱮ ᱜᱼᱼ ᱜᱮ, ᱟᱯᱮ ᱫᱚ?
ᱚᱸ ᱟᱞᱮ ᱦᱚᱸ ᱱᱟᱯᱟᱭ ᱜᱮᱭᱟᱞᱮ᱾ ᱟᱨ ᱞᱟᱹᱭ ᱵᱤᱱ ᱪᱮᱫᱼᱼ
ᱠᱮᱭᱟ ᱥᱮ ᱵᱟᱝ ᱜᱮᱼᱼ
ᱟᱞᱮ ᱥᱮᱫ ᱫᱟᱜ ᱠᱮᱜ-ᱟᱭ ᱱᱚᱜ-ᱚᱭᱼᱼ ᱠᱤᱪᱷᱩ ᱜᱷᱟᱹᱲᱤᱡ ᱞᱟᱦᱟ ᱜᱮ ᱠᱚᱢ ᱠᱟᱜ- ᱟᱭᱼᱼ
ᱚᱸ᱾
ᱟᱨ ᱞᱟᱹᱭ ᱵᱤᱱ ᱯᱟᱜᱼᱼ ᱟᱨ
ᱠᱟᱱ ᱜᱮᱭᱟ ᱱᱚᱛᱮ ᱦᱚᱸ ᱠᱮᱯᱼᱼ
ᱜᱤᱫᱽᱨᱟᱹ ᱠᱚ ᱪᱟᱞᱟᱜ ᱜᱮ ᱠᱟᱱᱟ᱾
ᱚᱸ ᱦᱳᱭ ᱱᱤᱛᱚᱜ ᱫᱚᱼᱼ ᱛᱚᱵᱮ ᱪᱮᱫ ᱞᱮᱠᱟ ᱟᱹᱵᱤᱱ ᱫᱚᱵᱤᱱ ᱯᱟᱲᱦᱟᱜ ᱠᱟᱱᱟ ᱥᱮ ᱵᱟᱝ ᱜᱮ?
ᱯᱟᱲᱦᱟᱜ ᱠᱟᱱ ᱜᱮᱭᱟ ᱞᱤᱧ᱾
ᱚᱸ ᱱᱟᱯᱟᱭ ᱛᱮ ᱯᱟᱲᱦᱟᱜ ᱵᱤᱱ᱾ ᱱᱟᱯᱟᱭ ᱛᱮ ᱚᱞᱚᱜ ᱵᱤᱱ ᱟᱨᱼᱼ ᱟᱨ ᱞᱟᱹᱭ ᱵᱤᱱ ᱟᱹᱵᱤᱱ ᱚᱱᱛᱮ ᱠᱷᱚᱱᱟᱜ ᱛᱮᱱᱟᱹᱜ ᱠᱷᱚᱵᱚᱨ ᱪᱮᱫ ᱞᱮᱠᱟ ᱢᱮᱱᱟᱜ ᱵᱤᱱᱟ?
ᱱᱮᱛᱟᱨ ᱢᱟ ᱫᱟᱜ ᱠᱮᱫ ᱫᱚ ᱛᱟᱦᱚᱞᱮ ᱟᱯᱮ ᱥᱮᱫ ᱫᱚ ᱦᱩᱲᱩ ᱠᱚᱯᱮ ᱨᱚᱦᱚᱭ ᱮᱫᱼᱟ ᱥᱮ ᱵᱟᱝ ᱜᱮ?
ᱚᱸ ᱟᱞᱮ ᱦᱩᱲᱩ ᱨᱚᱦᱚᱭᱼᱼ ᱚᱸ ᱨᱚᱦᱚᱭ ᱫᱚ ᱨᱚᱦᱚᱭ ᱮᱫ ᱜᱮᱭᱟ ᱠᱚ ᱟᱫᱷᱮᱠ ᱦᱚᱲ ᱫᱚ, ᱟᱞᱮ ᱫᱚ ᱟᱹᱣᱨᱤᱭᱟ᱾ ᱠᱟᱹᱲᱢᱤ ᱠᱚ ᱵᱟᱠᱚ ᱧᱟᱢᱚᱜ ᱠᱟᱱᱟ ᱛᱚ ᱚᱱᱟ ᱠᱷᱟᱹᱛᱤᱨ,
ᱚᱸ ᱪᱮᱫ ᱪᱮᱫ ᱤᱭᱟᱹ ᱡᱚᱢᱟᱜ ᱠᱚᱯᱮ ᱡᱚᱢ ᱵᱟᱲᱟᱭᱟ?
ᱟᱞᱮ ᱫᱚᱻ ᱱᱤᱛᱚᱜ ᱱᱤᱛᱚᱜ ᱫᱚ ᱪᱮᱫ ᱵᱷᱩᱨᱞᱟᱹ ᱞᱮ ᱡᱚᱢᱟ, ᱟᱨ ᱱᱤᱛᱳᱜ ᱫᱚ ᱡᱟᱹᱥᱛᱤ ᱫᱚ ᱡᱚᱢᱟᱜ ᱠᱚᱫᱚ ᱵᱟᱹᱪᱩᱜᱼᱟ, ᱥᱤᱛᱩᱝ ᱫᱤᱱ ᱫᱚ ᱛᱤ ᱩᱛᱩ ᱟᱞᱮ ᱥᱚᱵᱽᱡᱤᱻ ᱥᱚᱵᱽᱡᱤ ᱞᱮ ᱪᱟᱥ ᱜᱮᱭᱟ ᱠᱤᱪᱷᱩ, ᱴᱟᱜ ᱮᱜ ᱥᱚᱢᱚᱭ ᱠᱚ ᱧᱟᱢ ᱵᱟᱲᱟ ᱞᱮᱱᱠᱷᱟᱱ ᱱᱚᱜ-ᱚᱭ ᱱᱤᱛᱚᱜ ᱫᱚ ᱡᱮᱢᱚᱱ ᱮ ᱢᱩᱞᱟᱹ ᱠᱚᱞᱮ ᱪᱟᱥ ᱟᱠᱟᱫ ᱟ ᱢᱩᱞᱟᱹ, ᱜᱷᱟᱜᱨᱟ ᱞᱮ‌ ᱱᱟᱲ ᱠᱟᱜᱼᱟ᱾ ᱟᱨ ᱡᱷᱤᱜᱟᱹ ᱠᱚ᱾ ᱠᱟᱨᱞᱟ ᱠᱚ ᱢᱤᱫᱴᱟᱝ ᱵᱟᱨᱭᱟ ᱞᱮ ᱪᱟᱥ ᱟᱠᱟᱜᱼᱟ, ᱚᱲᱟᱜ ᱨᱮ ᱩᱛᱩ ᱵᱟᱲᱟ ᱞᱮᱠᱟ᱾
ᱚ
ᱟᱨ ᱟᱯᱮᱫᱚ?
ᱟᱞᱮ ᱥᱮᱫ ᱦᱚᱸ ᱚᱱᱮ ᱟᱹᱞᱩ ᱠᱚᱠᱚ, ᱪᱟᱥ ᱜᱮᱭᱟ᱾ ᱟᱫᱚ ᱱᱮᱛᱟᱨ ᱫᱚ ᱵᱟᱝ ᱜᱟᱱᱚᱜ ᱠᱟᱱᱟ ᱫᱟᱜᱮᱫ ᱫᱚᱭ᱾
ᱦᱚᱭ ᱟᱞᱩ ᱫᱚ ᱱᱤᱛᱚᱜ ᱫᱚ ᱵᱟᱠᱚ ᱪᱟᱥᱟ ᱱᱤᱛᱚᱜ ᱫᱚ ᱚᱱᱮ ᱡᱚᱢ ᱢᱚᱛᱚ ᱜᱮᱯᱮ ᱪᱟᱛᱟ ᱯᱟᱞᱮᱫ ᱟᱯᱮ ᱫᱚ᱾ ᱮᱸ ᱟᱞᱩ ᱫᱚ ᱥᱤᱛᱩᱝ ᱫᱤᱱ ᱠᱚ ᱪᱟᱥᱟ ᱱᱤᱛᱚᱜ ᱦᱳᱲᱳ ᱠᱚᱠᱚ ᱤᱨᱟ ᱥᱮ᱾ ᱤᱱᱟᱹ ᱯᱚᱨᱮ ᱠᱚ ᱪᱟᱥᱟ ᱟᱯᱮ ᱫᱚ ᱡᱚᱢ ᱢᱚᱛᱚ ᱞᱟᱜᱟᱱ ᱜᱮ ᱛᱚᱵᱮ ᱯᱮ ᱪᱟᱥᱟ᱾
ᱟᱯᱮ ᱫᱚ ᱪᱤᱞᱤ ᱫᱤᱥᱚᱢ ᱠᱟᱱᱟ ᱯᱮ?
ᱚ ᱟᱞᱮ ᱫᱚ ᱵᱤᱞᱟᱹ ᱫᱤᱥᱚᱢ ᱠᱟᱱᱟᱞᱮ᱾ ᱟ ᱟᱯᱮ ᱫᱚ?
ᱟᱞᱮ ᱫᱚ ᱵᱩᱨᱩ ᱫᱷᱟᱨᱮ᱾
ᱚ ᱚᱱᱟ ᱠᱷᱟᱹᱛᱤᱨ ᱟᱞᱩ ᱪᱟᱥ ᱵᱟᱨᱮ ᱛᱮᱫᱚ ᱠᱤᱪᱷᱩᱴᱟ ᱵᱟᱯᱮ ᱵᱟᱲᱟᱭ ᱜᱮᱭᱟ᱾
ᱦᱮᱸ ᱟᱞᱮ ᱥᱮᱫ ᱫᱚ ᱵᱟᱠᱚ ᱪᱟᱥ ᱜᱮᱭᱟ ᱛᱚ᱾
ᱚ ᱦᱳᱭᱛᱚ ᱚᱱᱟ ᱠᱷᱟᱹᱛᱤᱨ ᱵᱟᱯᱮ ᱵᱟᱲᱟᱭᱟ᱾ ᱦᱳᱭ ᱠᱤᱪᱷᱩᱴᱟ ᱥᱮᱲᱟ ᱫᱚ ᱫᱚᱨᱠᱟᱨ ᱜᱮ ᱟᱞᱩ ᱫᱚ ᱫᱟᱜ ᱫᱤᱱ ᱫᱚ ᱵᱟᱠᱚ ᱪᱟᱥᱟ ᱥᱤᱛᱩᱝ ᱫᱤᱱ ᱠᱚ ᱨᱚᱦᱚᱭ᱾ ᱢᱟᱱᱮ ᱫᱟᱜ ᱪᱮᱫ ᱠᱚ ᱞᱮᱭᱟ ᱫᱟᱜ, ᱡᱚᱠᱷᱚᱱᱮ ᱢᱟᱱᱮ ᱪᱮᱫ ᱞᱮᱠᱟ ᱞᱮᱞᱭᱟ ᱚᱱᱮ ᱦᱩᱲᱩ ᱵᱚ ᱤᱨ ᱟᱥᱮ ᱦᱩᱲᱩ ᱤᱨ᱾ ᱨᱟᱠᱟᱵ ᱥᱚᱸᱜᱮ ᱩᱱᱥᱚᱢᱚᱭ ᱠᱚ ᱨᱚᱦᱚᱭᱟ᱾ ᱟᱨ ᱮᱜ ᱥᱤᱛᱩᱝ ᱫᱤᱱ ᱮᱜ ᱦᱩᱲᱩ ᱟᱨ ᱪᱮᱫ ᱠᱚ ᱢᱟᱜᱽ, ᱯᱷᱟᱹᱜᱩᱱ ᱪᱟᱹ ᱯᱷᱟᱹᱜᱩᱱ ᱵᱚᱸᱜᱟ ᱥᱮᱱ ᱦᱩᱲᱩ ᱤᱭᱟᱹ ᱟᱞᱩ ᱠᱚ ᱛᱟᱲᱟᱣᱟ᱾
ᱚ ᱟᱞᱮ ᱫᱚ ᱵᱩᱨᱩ ᱫᱤᱥᱚᱢ ᱫᱚ ᱵᱟᱹᱫᱽ ᱜᱮ ᱵᱟᱹᱱᱩᱜᱼᱟ ᱵᱮᱥᱤ ᱫᱚ ᱚᱱᱟᱛᱮ ᱵᱟᱞᱮ ᱵᱟᱲᱟᱭᱟ᱾
ᱚ ᱦᱳᱭ ᱛᱷᱮᱲᱟ ᱫᱚ ᱫᱚᱨᱠᱟᱨ ᱜᱮ᱾
ᱦᱳᱭ ᱟᱵᱚ ᱥᱟᱱᱛᱟᱲ ᱥᱚᱢᱟᱡᱽ ᱨᱮ ᱫᱚ ᱥᱮᱬᱟ ᱫᱚᱨᱠᱟᱨ ᱜᱮ, ᱟᱹᱛᱩ ᱫᱤᱥᱚᱢ ᱦᱚᱲ ᱠᱚᱫᱚ᱾
ᱦᱳᱭ ᱵᱟᱢ ᱵᱟᱲᱟᱭ ᱠᱷᱟᱱ ᱫᱚ ᱪᱤᱠᱟᱹᱛᱮ ᱪᱟᱥᱟᱢ ᱵᱟᱠᱷᱟᱡ ᱫᱚ, ᱟᱨ ᱥᱚᱵᱽᱡᱤ ᱠᱚᱫᱚᱯᱮ ᱪᱟᱥᱟᱥᱮ ᱵᱟᱝ?
ᱛᱚ ᱨᱮᱹᱞ ᱜᱟᱹᱰᱤ ᱠᱚ ᱧᱟᱢᱚᱜ ᱜᱮᱭᱟ ᱥᱮ ᱵᱟᱝ?
ᱦᱚᱸ ᱟᱞᱮ ᱥᱮᱫ ᱫᱚ ᱨᱮᱹᱞ ᱜᱟᱰᱤ, ᱟᱞᱮ ᱫᱚ ᱨᱮᱹᱞ ᱜᱟᱹᱰᱤ ᱛᱮᱜᱮᱞᱮ ᱫᱟᱬᱟᱱᱟ᱾ ᱮᱴᱟᱜ ᱵᱟᱡᱟᱨ ᱠᱚ, ᱟᱯᱮᱥᱮᱱ ᱫᱚ?
ᱟᱞᱮ ᱥᱮᱱ ᱛᱮ ᱥᱩᱨ ᱥᱩᱨ ᱛᱮ ᱯᱟᱨᱚᱢ ᱟᱠᱟᱱ ᱜᱮᱭᱟ ᱟᱫᱚ ᱥᱴᱮᱥᱮᱱ ᱫᱚ ᱡᱷᱟᱹᱞ ᱞᱟᱹᱭ ᱜᱮ ᱢᱮᱱᱟᱜ
ᱟᱞᱮ ᱥᱮᱱ ᱫᱚ ᱵᱟᱝᱜᱮ ᱥᱟᱛ ᱟᱴ ᱠᱤᱞᱳᱢᱤᱴᱟᱨ ᱥᱟᱺᱜᱤᱧ ᱨᱮ ᱢᱮᱱᱟᱜ-ᱟ᱾ ᱥᱴᱮᱥᱚᱱ ᱫᱚ ᱟᱨ ᱱᱚᱛᱮ ᱫᱚ ᱨᱮᱞ ᱜᱟᱲᱤ ᱫᱚ ᱵᱟᱹᱱᱩᱜ ᱟᱱᱟ ᱟᱞᱮ ᱫᱚ ᱦᱟᱱᱮ ᱥᱟᱛ ᱟᱴ ᱱᱚ ᱠᱤᱞᱳᱢᱤᱴᱟᱨ ᱮᱢ ᱪᱟᱞᱟᱜ-ᱟ ᱛᱚᱵᱮᱭᱟᱱᱟ ᱨᱮᱞ ᱜᱟᱹᱰᱤ᱾
ᱚ, ᱟᱨ ᱵᱟᱥ ᱠᱚᱫᱚ?
ᱟᱨ ᱵᱟᱥ ᱠᱚᱦᱚ ᱟᱞᱮ ᱫᱚ ᱵᱟᱡᱟᱨ ᱨᱮᱜᱮ ᱦᱮᱱᱟᱜ-ᱟ᱾
ᱚ ᱡᱷᱟᱹᱞ ᱜᱮᱭᱟ ᱛᱟᱦᱞᱮ ᱟᱨ ᱤᱥᱠᱩᱞ ᱠᱚᱫᱚ ᱛᱟᱦᱞᱮ?
ᱟᱭ ᱤᱥᱠᱩᱞ ᱠᱚᱫᱚ ᱥᱩᱨ ᱥᱩᱨ ᱜᱮ ᱨᱮᱜᱮ ᱦᱮᱱᱟᱜ-ᱟ᱾ ᱟᱨ ᱠᱚᱞᱮᱡᱽ ᱛᱮᱫ ᱦᱟᱸᱜ ᱟᱞᱮᱭᱟᱜ ᱫᱚ ᱟᱹᱰᱤ ᱥᱟᱸᱜᱤᱧ ᱨᱮ ᱦᱮᱱᱟᱜ-ᱟ ᱾
ᱚ ᱛᱮᱜᱟ ᱯᱮ ᱯᱟᱲᱦᱟᱜ-ᱟ ᱥᱮ ᱠᱳᱪᱤᱝ ᱠᱚᱯᱮ ᱪᱟᱞᱟᱜ-ᱟ?
ᱟᱞᱮ ᱫᱚ ᱠᱚᱞᱮᱡᱽ ᱦᱤᱡᱩᱜ ᱥᱮᱱᱚᱜ ᱜᱮᱭᱟᱞᱮ ᱥᱟᱺᱜᱤᱧ ᱨᱮᱦᱚᱸ᱾ ᱴᱨᱮᱹᱱ ᱛᱮᱜᱮᱞᱮ ᱦᱤᱡᱩᱜ ᱥᱮᱱᱚᱜ-ᱟ ᱟᱨ ᱯᱟᱲᱟᱜ ᱠᱟᱱ ᱜᱮᱭᱟᱞᱮ᱾ ᱟ ᱟᱯᱮ ᱫᱚ ᱛᱤᱱᱟᱹᱜ ᱡᱷᱟᱹᱞ ᱛᱟᱯᱮᱭᱟ ᱤᱥᱠᱩᱞ ᱠᱚᱫᱚ ᱠᱚᱞᱮᱡᱽ ᱠᱚ?
ᱟᱞᱮ ᱫᱚ ᱥᱩᱨ ᱨᱮᱜᱮ ᱢᱮᱱᱟᱜ ᱛᱟᱞᱮᱭᱟ ᱡᱚᱛᱚᱣᱟᱜ ᱜᱮ ᱾
ᱚ ᱛᱚᱹᱣ ᱨᱮᱦᱚᱸ ᱠᱤᱪᱩᱜ ᱛᱤᱱᱟᱹᱜ ᱠᱤᱞᱳᱢᱤᱴᱟᱨ ᱜᱟᱱ?
ᱚᱠᱛᱚ ᱛᱤᱱᱟᱹᱜ ᱮ ᱦᱟᱛᱟᱣᱟ ᱪᱟᱞᱟᱣ ᱦᱤᱡᱩᱜ ᱛᱮ?
ᱟᱫᱷᱟ ᱜᱷᱚᱱ
ᱚᱻ ᱳᱭ ᱟᱫᱷᱟ ᱜᱷᱚᱱᱴᱟ ᱛᱟᱭᱚᱢ ᱨᱮᱦᱚᱸ ᱴᱷᱤᱠ ᱫᱚ ᱴᱷᱤᱠ ᱜᱮᱭᱟ ᱾ ᱟᱞᱮ ᱫᱚ ᱥᱮᱛᱟᱜ ᱥᱟᱛᱴᱟ ᱨᱮ ᱡᱩᱫᱤ ᱞᱮ ᱚᱻ ᱟᱞᱮ ᱫᱚ ᱥᱮᱛᱟᱜ ᱥᱟᱛᱴᱟ ᱨᱮ ᱡᱩᱫᱤ ᱞᱮ ᱟᱞᱚ ᱩᱰᱳᱜᱚᱜ-ᱟ ᱛᱚᱵᱮ ᱟᱭᱩᱵ ᱪᱟᱴᱴᱟ ᱯᱟᱸᱪᱴᱟ ᱞᱮ ᱵᱚᱞᱚᱱᱟ ᱚᱠᱟ ᱥᱚᱢᱚᱭ ᱴᱨᱮᱱ ᱠᱚ ᱡᱩᱫᱤ ᱞᱮᱹᱟᱴᱚᱜ-ᱟ, ᱟᱨ ᱵᱟᱠ ᱠᱷᱟᱡ ᱫᱚ ᱚᱠᱟ ᱥᱚᱢᱚᱭ ᱴᱨᱮᱹᱱ ᱠᱚ ᱡᱩᱫᱤ ᱢᱟᱱᱮ ᱨᱮᱹᱞ ᱜᱲᱤ ᱠᱚ ᱞᱚᱜᱚᱱ ᱡᱩᱫᱤ ᱦᱤᱡᱩᱜ ᱠᱷᱟᱱᱮ ᱾ ᱤᱱᱟᱹ ᱠᱷᱟᱱ ᱫᱚ ᱞᱚᱜᱚᱱ ᱜᱮᱞᱮ ᱦᱤᱡᱩᱜ-ᱟ ᱵᱮᱲᱟ ᱵᱤᱲᱤ ᱨᱮᱜᱮ ᱾
ᱚ ᱟᱯᱮᱥᱮᱫ ᱫᱚ ᱜᱟᱲᱤ ᱠᱚ ᱟᱸᱡᱚᱢᱚᱜ ᱠᱟᱱ ᱫᱚ᱾ ᱥᱩᱨ ᱨᱤ
ᱦᱳᱭ ᱟᱞᱮ ᱫᱚ ᱦᱚᱨ ᱫᱷᱟᱨᱮ ᱜᱮᱭᱟᱞᱮ ᱛᱚ ᱚᱱᱟ ᱠᱷᱟᱹᱛᱤᱨ ᱜᱟᱲᱤ ᱠᱚ ᱟᱸᱡᱚᱢᱚᱜ ᱠᱟᱱ ᱜᱮᱭᱟ ᱾
ᱩᱞ ᱠᱚ ᱧᱩᱨ ᱪᱟᱵᱟᱭᱮᱱᱟ ᱯᱮ ᱥᱮᱫ?
ᱚᱸ ᱟᱞᱮᱥᱮᱫ ᱫᱚᱻ ᱧᱩᱨ ᱪᱟᱵᱟ ᱟᱠᱟᱱᱟ ᱪᱮᱫ ᱠᱚ ᱞᱟᱹᱭᱟ ᱦᱟᱱᱮ ᱚᱱᱮ ᱡᱟᱦᱟᱸ ᱥᱮᱫ ᱨᱮ ᱟᱞᱮ ᱞᱮ ᱯᱟᱲᱦᱟᱜ-ᱟ ᱥᱮ ᱢᱟᱱᱮ ᱠᱚᱞᱮᱡᱽ ᱞᱮ ᱪᱟᱞᱟᱜ-ᱟ ᱚᱱᱛᱮ ᱫᱚ ᱢᱮᱱᱟᱜ ᱜᱮᱭᱟ ᱾ ᱟᱣᱨᱤ ᱪᱟᱵᱟᱜ-ᱟ ᱾
ᱩᱞ ᱠᱚ ᱡᱚᱢ
ᱟᱞᱮ ᱥᱮᱫ ᱫᱚ
ᱠᱚ
ᱵᱟᱨᱢᱟᱥᱤᱭᱟ ᱩᱞ ᱫᱚ ᱵᱟᱹᱪᱩᱜ ᱟᱱᱟ, ᱦᱮᱸ ᱦᱳᱭ᱾
ᱟᱞᱮ ᱥᱮᱫ ᱫᱚ ᱵᱟᱨᱮᱛ ᱟᱹᱜᱩ ᱠᱟᱜᱼᱟ ᱠᱚ ᱡᱷᱟᱹᱞ
ᱚ ᱾ ᱟᱞᱮ ᱥᱮᱫ ᱫᱚ ᱵᱟᱹᱱᱩᱜ ᱟᱱᱟ ᱚᱱᱠᱟᱱᱟᱜ ᱫᱚ ᱵᱟᱨᱚᱢᱟᱹᱥᱤᱭᱟᱹ ᱵᱤᱞᱟᱹᱛ ᱫᱤᱥᱚᱢ ᱫᱚ ᱵᱮᱥᱤ ᱵᱟᱭ ᱛᱟᱦᱮᱱᱟ ᱟᱯᱮ ᱫᱚ ᱵᱩᱨᱩ ᱫᱤᱥᱚᱢ ᱛᱚ ᱛᱚᱵᱮ ᱛᱚ ᱛᱟᱦᱮᱱ ᱜᱮᱭᱟ ᱚᱱᱛᱮ ᱫᱚ᱾
ᱠᱚ ᱢᱮᱱᱟᱜ ᱛᱟᱯᱮᱭᱟ ᱥᱮ ᱵᱟᱝ?
ᱟᱞᱮ ᱫᱚ ᱯᱤᱯᱷᱟ ᱫᱚ ᱚᱠᱟᱨᱮᱞᱮᱢ ᱪᱟᱥᱟ? ᱟᱹᱰᱤ ᱫᱤᱱ ᱯᱚᱨᱮ ᱢᱟᱱᱮ ᱦᱟᱱᱛᱮ ᱠᱤᱨᱤᱧ ᱠᱟᱛᱮᱜ ᱜᱮᱞᱮ ᱟᱹᱜᱩᱭᱟ ᱛᱚ ᱚᱱᱟ ᱜᱮᱞᱮ ᱡᱚᱢᱟ᱾ ᱴᱷᱤᱠ ᱜᱮᱭᱟ ᱛᱚᱵᱮ ᱞᱟᱹᱭ ᱫᱟᱞᱤᱧ ᱤᱱᱠᱟᱹ ᱜᱮᱵᱚᱱ ᱠᱟᱛᱷᱟᱜᱼᱟ ᱛᱮᱦᱮᱧ ᱫᱚ ᱚᱠᱛᱚ ᱠᱚ ᱦᱩᱭ ᱡᱟᱣᱨᱟᱭᱱᱟ ᱾ ᱧᱤᱫᱟᱹ ᱦᱚᱸ ᱧᱤᱫᱟᱹᱭᱮᱱᱟ ᱡᱟᱹᱯᱤᱫ ᱦᱩᱭᱩᱜᱼᱟ᱾
ᱱᱤᱛᱚᱜ ᱜᱮ ᱩᱱᱟᱹᱜ ᱞᱚᱜᱚᱱ?
ᱦᱳᱭ ᱟᱞᱮ ᱫᱚ ᱵᱤᱞᱟᱹᱛ ᱫᱤᱥᱚᱢ ᱦᱚᱲ ᱫᱚ ᱞᱚᱜᱚᱱ ᱜᱮᱞᱮ ᱡᱟᱹᱯᱤᱫᱟ᱾
ᱵᱟᱡᱟᱣ ᱜᱮᱭᱟ ᱫᱚᱥᱴᱟ ᱮᱜᱟᱨᱚ ᱮᱜᱟᱨᱚᱴᱟ ᱾
ᱚ ᱦᱳᱭ ᱟᱫᱚ ᱞᱟᱭᱤᱱ ᱵᱟᱪᱩᱜ ᱟᱱᱟ ᱥᱮ ᱱᱤᱛᱚᱜ ᱫᱚ ᱟᱨ ᱧᱤᱫᱟᱹ ᱦᱚᱸ ᱧᱤᱫᱟᱹᱭᱮᱱᱟ ᱧᱩᱛ ᱨᱮ ᱛᱤᱱᱟᱹᱜ ᱜᱷᱟᱹᱲᱤᱡ ᱮᱢ ᱛᱟᱦᱮᱱᱟ᱾ ᱦᱳᱭ ᱫᱟᱜ ᱡᱟᱹᱯᱩᱫᱟᱭ ᱥᱮ ᱟᱫᱚ ᱩᱱ ᱥᱚᱢᱚᱭ ᱫᱚ ᱠᱟᱨᱮᱱ ᱠᱚ ᱡᱟᱹᱥᱛᱤ ᱵᱟᱠᱚ ᱟᱲᱟᱜ ᱜᱮᱭᱟ ᱾
ᱦᱳᱭ ᱢᱮᱱᱟᱜ ᱠᱚᱜᱮᱭᱟ ᱯᱮᱭᱟ ᱞᱮ ᱫᱚᱦᱚ ᱟᱠᱟᱫ ᱠᱚᱣᱟ ᱢᱤᱫᱴᱟᱝ ᱥᱩᱠᱨᱤ ᱢᱮᱱᱟᱭ ᱛᱟᱞᱮᱭᱟ᱾ ᱥᱤᱢ ᱵᱟᱨᱭᱟ ᱜᱟᱱ ᱢᱮᱱᱟᱜ ᱠᱚᱣᱟ᱾ ᱡᱚᱛᱚᱱᱤᱡ ᱜᱮ ᱠᱤᱪᱷᱩ ᱢᱤᱫᱴᱟᱝ ᱵᱟᱨᱭᱟ ᱠᱟᱛᱮᱜ ᱞᱮ ᱫᱚᱦᱚ ᱠᱟᱣᱱᱟ ᱾
ᱟᱯᱮ ᱫᱚ ᱵᱩᱨᱩ ᱫᱤᱥᱚᱢ ᱦᱚᱲ ᱟᱯᱮ ᱫᱚ ᱵᱩᱨᱩ ᱚᱱᱛᱮ ᱨᱮᱯᱮ ᱜᱩᱯᱤᱭᱟ ᱛᱚ ᱾ ᱟᱨ ᱟᱞᱮ ᱫᱚ ᱪᱟᱹᱰᱭᱟᱹᱣ ᱠᱟᱛᱮᱫ ᱜᱮᱞᱮ ᱫᱚᱦᱚ ᱠᱟᱠᱚᱣᱟ ᱾ ᱟᱨ ᱱᱤᱛᱚᱜ ᱟᱥᱟᱲ ᱵᱚᱸᱜᱟ ᱫᱚ ᱠᱷᱚᱲ ᱞᱮ ᱜᱮᱫ ᱠᱟᱠᱚᱣᱟ ᱟᱨᱞᱮ ᱮᱢᱟᱠᱚᱣᱟ ᱾ ᱜᱩᱯᱤ ᱴᱟᱺᱰᱤ ᱦᱚᱸ ᱵᱟᱪᱩᱜ ᱚᱠᱟᱨᱮᱢ ᱜᱩᱯᱤᱭᱟ?
ᱵᱟᱞᱮ ᱡᱟᱹᱯᱤᱫᱟ ᱫᱟᱠᱟ ᱠᱚᱞᱮ ᱡᱚᱢ ᱜᱮᱭᱟ ᱾
ᱦᱳᱭ ᱟᱞᱮ ᱫᱚ ᱮᱱᱟᱝ ᱨᱮᱜᱮ ᱞᱮ ᱡᱚᱢ ᱠᱮᱜᱼᱟ ᱾ ᱟᱞᱮ ᱥᱮᱫ ᱫᱚ ᱦᱟᱱᱮ ᱥᱟᱛᱴᱟ ᱨᱮᱜᱮᱞᱮ ᱡᱚᱢ ᱜᱚᱫᱟ ᱚᱠᱚᱭ ᱠᱚᱫᱚ ᱪᱷᱚᱴᱟ ᱨᱮᱜᱮ ᱠᱚ ᱡᱚᱢ ᱜᱚᱫᱟ᱾
ᱢᱟ ᱛᱚᱵᱮ ᱟᱨ ᱢᱤᱫ ᱫᱷᱟᱣ ᱡᱚᱦᱟᱨ ᱜᱮ ᱾
ᱚ ᱴᱷᱤᱠ ᱜᱮᱭᱟ ᱡᱚᱦᱟᱨ ᱜᱮ᱾